ᱦᱮᱞᱳ
ᱦᱮᱸ, ᱨᱚᱲ ᱟᱸᱡᱚᱢᱚ ᱠᱟᱱᱟ?
ᱦᱮᱸ, ᱤᱧᱟᱹᱜ ᱨᱚᱲ ᱟᱸᱡᱚᱢ ᱠᱟᱱᱟ?
ᱦᱮᱸ, ᱟᱸᱡᱚᱢᱚᱜ ᱠᱟᱱᱟ ᱾
ᱦᱮᱸ ᱟᱢᱟᱜ ᱦᱚᱸ ᱟᱸᱡᱚᱢᱚᱜ ᱠᱟᱱᱟ ᱡᱚᱦᱟᱨ ᱜᱮ᱾
ᱦᱩᱸ ᱦᱮᱸ ᱡᱚᱦᱟᱨ ᱜᱮ ᱡᱚᱦᱟᱨ ᱜᱮ᱾ ᱛᱟᱦᱚᱞᱮ ᱪᱮᱫ ᱠᱚ ᱪᱤᱠᱟᱹ ᱵᱟᱲᱟ ᱦᱩᱭᱩᱜ ᱠᱟᱱᱟ ᱱᱤᱛ ᱫᱚ᱾
ᱦᱳᱭ ᱟᱫᱚ ᱱᱤᱛᱚᱜ ᱫᱚ ᱪᱮᱫ ᱱᱟᱜ ᱱᱤᱛᱚᱜ ᱫᱚ ᱡᱚᱢ ᱵᱟᱲᱟ ᱠᱟᱛᱮ ᱡᱤᱨᱟᱹᱣ ᱵᱟᱲᱟ ᱦᱩᱭᱩᱜ ᱞᱟᱹᱜᱤᱫᱚᱜ ᱟᱱ ᱟᱫᱚ ᱱᱚᱣᱟ ᱮᱯ ᱨᱮᱱᱟᱜ ᱦᱚᱸ ᱚᱠᱛᱚ ᱠᱚ ᱪᱟᱵᱟ ᱠᱟᱱᱟ ᱛᱚ ᱟᱫᱚ ᱚᱱᱟᱛᱮ ᱠᱟᱹᱴᱤᱡ ᱟᱵ ᱞᱟᱹᱭ ᱫᱤᱱ ᱠᱟᱹᱴᱤᱡ ᱯᱩᱨᱟᱹ ᱧᱚᱜ ᱠᱟᱜ ᱦᱩᱭᱩᱜᱼᱟ᱾ ᱛᱟᱨᱯᱚᱨᱮ ᱟᱫᱚ ᱡᱟᱹᱯᱤᱫ ᱵᱟᱲᱟ ᱦᱳᱭᱳᱜᱼᱟ᱾
ᱦᱮᱸ ᱦᱮᱸ᱾ ᱟᱨ ᱵᱟᱠᱷᱟᱱᱜ ᱱᱚᱝᱠᱟᱱ ᱛᱚ ᱥᱩᱡᱳᱜᱽ ᱥᱮ ᱥᱩᱵᱤᱫᱷᱟ ᱦᱚᱸ ᱱᱚᱣᱟ ᱫᱚ ᱵᱟᱵᱚᱱ ᱧᱟᱢ ᱮᱫᱟ ᱟᱫᱚ ᱯᱚᱨᱮ ᱫᱚ᱾
ᱦᱳᱭ ᱦᱳᱭ ᱟᱫᱚ ᱚᱱᱟ ᱠᱷᱟᱹᱛᱤᱨ ᱜᱮ ᱱᱚᱣᱟ ᱮᱯ
ᱦᱩᱸ᱾ ᱟᱫᱚ ᱦᱟᱸᱜ ᱢᱮᱱᱫᱚ ᱨᱚᱯᱚᱲ ᱛᱟᱦᱮᱸ ᱢᱟ ᱟᱭᱢᱟ ᱜᱮ ᱥᱮ ᱮᱱᱟᱱ ᱠᱚᱥᱮᱱ ᱥᱮ ᱢᱟᱲᱟᱝ ᱛᱮᱦᱚᱸ ᱢᱤᱫᱵᱟᱨ ᱨᱚᱯᱚᱲ ᱦᱩᱭᱮᱱ ᱜᱮᱭᱟ ᱟᱫᱚ ᱦᱟᱸᱜ ᱟᱹᱰᱤ ᱠᱤᱪᱷᱩ ᱠᱤᱪᱷᱩ ᱜᱮ ᱟᱹᱰᱤ ᱥᱮᱫ ᱠᱷᱚᱱ ᱵᱟᱰᱟᱭ ᱵᱟᱲᱟ ᱦᱩᱭᱱᱟ ᱛᱚ, ᱟᱹᱞᱤᱧ ᱦᱟᱜᱸ ᱟᱵᱮᱱ ᱵᱟᱨᱮᱛᱮ ᱠᱤᱪᱷᱩ ᱵᱟᱰᱟᱭ ᱨᱮᱱᱟᱜ ᱡᱮ ᱛᱟᱦᱞᱮ ᱱᱤᱛᱚᱜ ᱢᱟᱦᱟᱸᱜ ᱡᱟᱦᱟᱸ ᱛᱤᱱᱟᱹᱜ ᱱᱚᱜᱼᱚᱭ ᱵᱟᱡᱟᱨ ᱥᱚᱦᱚᱨ ᱨᱮ ᱛᱟᱦᱮᱱ ᱠᱟᱱᱟ ᱵᱚᱱ ᱛᱚ ᱱᱚᱛᱮ ᱧᱮᱞᱚᱜ ᱠᱟᱱᱟ ᱡᱮ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱧᱮᱞᱛᱮ ᱢᱟᱱᱮ ᱱᱤᱡᱮᱨᱟᱜ ᱦᱚᱸ ᱜᱤᱫᱽᱨᱟᱹ ᱵᱮᱞᱟ ᱨᱮᱱᱟᱜ ᱠᱤᱪᱷᱩ ᱠᱟᱛᱷᱟ ᱠᱚ ᱫᱤᱥᱟᱹ ᱦᱤᱡᱩᱜ ᱠᱟᱱᱟ ᱩᱭᱦᱟᱹᱨᱚᱜ ᱠᱟᱱᱟ ᱡᱮᱢᱚᱱ ᱱᱤᱛᱚᱜ ᱡᱟᱹᱯᱩᱫ ᱨᱮᱜᱮ ᱩᱸ ᱦᱚᱞᱟ ᱛᱟᱨᱟᱥᱤᱧ ᱜᱮ ᱦᱟᱸᱜ ᱱᱚᱝᱠᱟ ᱵᱚᱞ ᱠᱷᱮᱞ ᱪᱟᱞᱟᱣ ᱦᱩᱭ ᱞᱮᱱᱟ ᱛᱚ ᱦᱩᱰᱤᱧ ᱜᱤᱫᱽᱨᱟᱹ ᱠᱚ ᱧᱮᱞ ᱦᱩᱭᱩᱜ ᱠᱟᱱᱟ ᱡᱮ ᱱᱤᱡᱮ ᱫᱚ ᱫᱟᱜ ᱡᱚᱨᱚᱭᱮᱱᱟ ᱠᱤᱪᱷᱩ ᱩᱢᱩᱞ ᱦᱩᱭᱱᱟ ᱟᱨ ᱜᱤᱫᱽᱨᱟᱹ ᱠᱚᱫᱚ ᱚᱱᱟ ᱫᱟᱜ ᱨᱮᱜᱮ ᱞᱚᱴᱚᱨ ᱯᱚᱴᱚᱨ ᱞᱚᱥᱚᱫ ᱨᱮᱜᱮ ᱠᱚ ᱠᱷᱮᱞ ᱠᱟᱱ ᱟᱫᱚ ᱫᱤᱥᱟᱹᱜ ᱠᱟᱱᱟ ᱵᱟᱝᱢᱟ ᱦᱩᱰᱤᱧ ᱨᱮᱦᱚᱸ ᱱᱤᱡᱮ ᱦᱚᱸ ᱱᱚᱝᱠᱟ ᱠᱷᱮᱞ ᱵᱟᱲᱟ ᱦᱩᱭ ᱠᱟᱱᱟ ᱪᱮᱫ ᱞᱮᱠᱟ ᱾ ᱟ ᱵᱟᱡᱟᱨ ᱥᱚᱦᱚᱨ ᱨᱮ ᱛᱟᱦᱮᱸ ᱠᱟᱛᱮᱫ ᱫᱚ ᱦᱟᱸᱜ ᱟᱹᱛᱩ ᱫᱤᱥᱚᱢ ᱠᱟᱛᱷᱟ ᱫᱚ ᱵᱟᱝ ᱫᱤᱥᱟᱹᱜ ᱟᱛᱚ ᱢᱟᱱᱮ ᱟᱹᱛᱩ ᱫᱤᱥᱚᱢ ᱡᱟᱦᱟᱸ ᱢᱩᱦᱩᱨᱛᱚ ᱥᱮ ᱥᱚᱢᱚᱭ ᱚᱠᱛᱚ ᱛᱟᱦᱮᱸ ᱠᱟᱱᱟ ᱚᱝᱠᱟ ᱫᱚ ᱦᱟᱸᱜ ᱱᱤᱛᱚᱜ ᱫᱚ ᱵᱟᱡᱟᱨ ᱠᱚᱨᱮ ᱫᱚ ᱵᱟᱝ ᱟᱹᱠᱟᱹᱜᱼᱟ ᱾ ᱩᱢᱮᱨ ᱥᱟᱶᱛᱮ ᱠᱟᱹᱢᱤ ᱠᱚ ᱚᱠᱛᱚ ᱠᱚᱦᱚᱸ ᱢᱟᱱᱮ ᱡᱚᱛᱚ ᱠᱤᱪᱷᱩ ᱠᱚ ᱯᱟᱞᱴᱟᱣ ᱤᱫᱤᱜᱼᱟ ᱾ ᱟᱫᱚ ᱱᱚᱣᱟ ᱜᱮ ᱡᱩᱫᱤ ᱟᱢᱟᱜ ᱟᱨᱠᱤ ᱠᱤᱪᱷᱩ ᱦᱩᱰᱤᱧ ᱵᱮᱞᱟ ᱨᱮᱱᱟᱜ ᱠᱤᱪᱷᱩ ᱡᱮᱢᱚᱱ ᱜᱤᱫᱽᱨᱟᱹ ᱵᱮᱞᱟ ᱵᱚᱱ ᱡᱚᱢ ᱧᱩᱭᱟ ᱠᱷᱮᱞᱟᱵᱚᱱ ᱮᱸ ᱪᱮᱫ ᱞᱮᱠᱟ ᱵᱚᱱ ᱦᱚᱨᱚᱜ ᱵᱟᱸᱫᱮᱜ ᱛᱟᱦᱮᱸᱫ ᱠᱤᱪᱷᱩ ᱱᱚᱣᱟ ᱠᱚ ᱡᱩᱫᱤ ᱵᱮᱱ ᱞᱟᱹᱭ ᱠᱮᱭᱟ ᱱᱟᱯᱟᱭ ᱠᱚᱜᱼᱟ ᱾
ᱦᱳᱭ ᱦᱳᱭ ᱮᱠᱫᱚᱢ ᱟᱹᱰᱤ ᱱᱟᱯ ᱱᱟᱯᱟᱭ ᱠᱟᱛᱷᱟᱢ ᱩᱭᱦᱟᱹᱨ ᱟᱹᱫᱤᱧᱟ ᱚᱱᱟᱧ ᱩᱭᱦᱟᱹᱨ ᱠᱮᱜ ᱠᱷᱟᱱ ᱤᱧᱦᱚᱸ ᱠᱟᱹᱴᱤᱡ ᱞᱟᱸᱫᱟ ᱥᱟᱱᱟ ᱠᱮᱫᱤᱧᱟ ᱡᱮ ᱪᱤᱱᱛᱟᱹᱭᱮᱜᱧ ᱡᱮ ᱚᱠᱟᱞᱮᱠᱟ ᱛᱟᱦᱮᱸ ᱠᱟᱹᱱᱟᱹᱧ ᱥᱮ ᱚᱠᱟ ᱞᱮᱠᱟᱧ ᱮᱱᱮᱡ ᱡᱚᱝ ᱛᱟᱦᱮᱸᱜ ᱥᱮ ᱚᱠᱟ ᱞᱮᱠᱟᱧ ᱠᱷᱮᱞ ᱛᱟᱦᱮᱸᱫᱚᱜᱼᱟᱱ ᱾ ᱚᱱᱮ ᱚᱱᱟ ᱠᱟᱛᱷᱟ ᱫᱤᱥᱟᱹ ᱞᱮᱠᱷᱟᱱ ᱢᱟᱱᱮ ᱢᱚᱱᱮ ᱦᱩᱭᱩᱜᱼᱟ᱾ ᱡᱮ ᱤᱧᱫᱚ ᱚᱱᱟ ᱚᱱᱟ ᱡᱟᱭᱜᱟ ᱨᱮᱜᱮ ᱦᱚᱳᱭᱛᱳᱧ ᱛᱟᱦᱮᱸ ᱞᱮᱱᱠᱷᱟᱱ ᱱᱤᱛᱚᱜ ᱦᱚᱸ ᱦᱩᱰᱤᱧᱤᱧ ᱛᱟᱦᱮᱸ ᱞᱮᱱᱠᱷᱟᱱ ᱚᱱᱟ ᱡᱤᱱᱤᱥᱴᱟᱜ ᱦᱩᱭᱩᱜ ᱠᱟᱱᱟ ᱾
ᱢᱟᱱᱮ ᱞᱟᱹᱭ ᱟᱹᱧ ᱡᱮ ᱢᱚᱱᱮ ᱦᱩᱭᱩᱜᱼᱟ᱾ ᱵᱟᱝ ᱡᱮ ᱚᱱᱟ ᱜᱤᱫᱽᱨᱟᱹ ᱵᱮᱞᱟᱧ ᱛᱟᱦᱮᱸᱞᱮᱱᱠᱷᱟᱱ ᱠᱷᱩᱵ ᱵᱷᱟᱜᱤ ᱠᱚᱜ-ᱟ ᱦᱩᱛ ᱠᱟᱹᱡ, ᱜᱤᱫᱽᱨᱟᱹ ᱵᱮᱞᱟ ᱨᱮᱫᱚ ᱦᱩᱭᱩᱜ ᱠᱟᱱᱟ ᱡᱮ ᱠᱳᱱᱳ ᱪᱤᱱᱛᱟᱹ ᱵᱷᱟᱵᱱᱟ ᱵᱟᱝ ᱛᱟᱦᱮᱸ ᱠᱟᱱᱟ ᱪᱤᱱᱛᱟᱹ ᱫᱚ ᱛᱟᱦᱮᱸ ᱠᱟᱱᱟ ᱡᱮ ᱦᱮᱸ ᱡᱚᱢᱟᱹᱧ ᱧᱩᱭᱟᱹᱧ ᱠᱷᱮᱞᱟᱹᱧ ᱾ ᱤᱱᱟᱹᱜᱮ ᱢᱮᱴᱟᱝ ᱪᱤᱱᱛᱟᱹ ᱛᱟᱦᱮᱸᱠᱟᱱᱟ᱾ ᱟᱨ ᱱᱤᱛᱳᱜ ᱫᱚ ᱧᱮᱞᱚᱜ ᱠᱟᱱᱟ ᱡᱮ ᱜᱤᱫᱽᱨᱟᱹ ᱜᱤᱫᱽᱨᱟᱹ ᱟᱠᱚ ᱟᱠᱚᱦᱚᱸ ᱵᱟᱝᱠᱚ ᱨᱚᱲ ᱡᱚᱝᱚᱜ ᱠᱟᱱᱟ ᱥᱮ ᱠᱷᱮᱞ ᱦᱚᱸ ᱵᱟᱠᱚ ᱠᱷᱮᱞ ᱫᱟ ᱟᱨ ᱯᱟᱜ ᱩᱱᱟᱹᱜ ᱫᱤᱱ ᱫᱚ ᱱᱤᱡᱮ ᱫᱚ ᱦᱩᱭᱩᱜ ᱠᱟᱱᱟ ᱟᱸ ᱦᱳᱭᱛᱳ ᱢᱚᱱᱮ ᱦᱩᱭᱩᱜᱼᱟ ᱡᱮ ᱟᱞᱟᱝᱟᱜ ᱫᱚ ᱤᱝᱠᱟᱹ ᱥᱚᱢᱟᱱ ᱵᱚᱭᱚᱥ ᱞᱮᱠᱟᱜ ᱜᱮ ᱫᱚᱢᱮ ᱫᱚ ᱵᱟᱞᱟᱝ ᱢᱟᱨᱟᱝ ᱦᱩᱰᱤᱧ ᱞᱮᱠᱟ ᱢᱚᱱᱮ ᱦᱩᱭᱩᱜ ᱚᱱᱮ ᱡᱮ ᱨᱚᱲ ᱨᱮᱜᱮ ᱵᱩᱡᱷᱟᱹᱜ ᱠᱟᱱᱟ, ᱟᱫᱚ ᱚᱱᱟ ᱛᱤᱧ ᱞᱟᱹᱭ ᱫᱟ ᱡᱮ ᱦᱮᱸᱛᱚ ᱩᱱ ᱫᱤᱱ ᱫᱚ ᱟᱵᱚ ᱫᱚ ᱦᱩᱭᱩᱜ ᱠᱟᱱᱟ ᱩᱸ ᱤᱱᱟᱹᱜ ᱡᱚ ᱤᱱᱟᱹᱜ ᱦᱟᱹᱵᱤᱡ ᱛᱮᱫᱚ ᱡᱮᱢᱚᱱ ᱫᱩᱦᱟᱡᱟᱨ ᱚᱱᱠᱟ ᱟᱸ ᱵᱟᱨᱚ ᱛᱮᱨᱚ
ᱩᱱ ᱚᱱᱟ ᱞᱟᱦᱟ ᱦᱚᱸ ᱚᱸ ᱡᱮᱢᱚᱱ ᱩᱱᱫᱚ ᱫᱚᱢᱮ ᱥᱢᱟᱨᱴ ᱯᱷᱳᱱ ᱨᱮᱱᱟᱜ ᱫᱚ ᱫᱚᱢᱮ ᱩᱱᱟᱹᱜ ᱚᱸ ᱵᱮᱵᱟᱨ ᱫᱚᱠᱚ ᱵᱮᱵᱷᱟᱨᱮᱫ ᱛᱟᱦᱮᱸᱱᱟ ᱡᱟᱦᱟᱸᱭ ᱫᱚ ᱪᱟᱹᱠᱨᱤ ᱦᱚᱲ ᱠᱚ ᱠᱤᱝᱵᱟ ᱠᱤᱥᱟᱹᱬ ᱦᱚᱲ ᱠᱚ᱾ ᱩᱱᱠᱩ ᱜᱮᱠᱚ ᱥᱟᱵᱮᱫ ᱛᱟᱦᱮᱸᱫ ᱟᱫᱚ ᱱᱤᱡᱮ ᱛᱚ ᱦᱩᱭᱩᱜ ᱠᱟᱱᱟ ᱯᱷᱳᱱ ᱫᱚ ᱵᱟᱝ ᱧᱮᱞ ᱵᱟᱲᱟ ᱡᱚᱝᱚᱜ ᱦᱩᱭᱩᱜ ᱠᱟᱱ ᱛᱟᱦᱮᱸᱫ ᱚᱱ ᱱᱚᱣᱟ ᱥᱮ ᱾
ᱚᱱᱮᱸ ᱩᱱ ᱚᱠᱛᱚ ᱫᱚ ᱦᱟᱜ ᱯᱷᱩᱱ ᱛᱟᱦᱮᱱ ᱠᱟᱱ ᱠᱷᱟᱱ ᱫᱚ ᱱᱚᱣᱟ ᱡᱟᱦᱟᱸ ᱠᱳᱞ ᱚᱛᱟ ᱢᱚᱵᱟᱭᱤᱞ ᱡᱟᱦᱟᱸ ᱠᱚ ᱦᱟᱸᱜ ᱴᱤ
ᱦᱳᱭ ᱦᱳᱭ ᱡᱟᱦᱟᱸ ᱠᱤᱯᱮᱰ ᱱᱚᱠᱮᱭᱟ ᱠᱚ ᱠᱟᱹᱴᱤᱡ ᱠᱟᱹᱴᱤᱡ ᱢᱳᱵᱟᱭᱤᱞ ᱡᱟᱦᱟᱸ ᱫᱚ ᱦᱩᱭᱩᱜ ᱠᱟᱱᱟ ᱵᱷᱤᱰᱤᱭᱳ ᱠᱚᱫᱚ ᱫᱚᱢᱮ ᱫᱚ ᱵᱟᱝ ᱧᱮᱞ ᱜᱟᱱᱚᱜ ᱛᱟᱦᱮᱸᱜ- ᱵᱟᱝ ᱥᱮ ᱡᱮ ᱱᱚᱜᱼᱚ ᱱᱚᱝ ᱚᱱᱠᱟ ᱱᱮᱴ ᱫᱚ ᱵᱟᱝ ᱛᱟᱦᱮᱸ ᱠᱟᱱᱟ ᱚᱝᱠᱟ ᱫᱚ, ᱡᱟᱦᱟᱸ ᱫᱚ ᱰᱟᱣᱩᱱᱞᱳᱰ ᱟᱹᱜᱩ ᱠᱟᱜ ᱦᱩᱭᱩᱜ ᱛᱟᱦᱮᱸ ᱟᱸ ᱾ ᱚᱱᱟ ᱫᱚᱥ ᱠᱩᱲᱤ ᱴᱟᱠᱟ ᱨᱮᱱᱟᱜ ᱠᱚ ᱵᱷᱚᱨᱟᱣ ᱛᱟᱦᱮᱸᱜ ᱚᱱᱟᱜᱮ ᱾
ᱦᱮᱸ ᱟᱨ ᱥᱮᱫᱟᱭ ᱛᱚ ᱱᱚᱜ ᱚᱭ ᱯᱷᱳᱱ ᱠᱚᱞ ᱠᱚᱫᱚ ᱦᱮ ᱦᱟᱸ ᱱᱟᱥᱮᱱᱟᱜ ᱛᱟᱞᱟ ᱞᱤᱧ ᱞᱟᱹᱭᱫᱟ ᱾ ᱡᱮ ᱥᱮᱫᱟᱭ ᱫᱚ ᱦᱟᱸᱜ ᱛᱚ ᱱᱚᱝᱠᱟ ᱯᱷᱳᱱ ᱠᱚᱞ ᱠᱚᱫᱚ ᱢᱮᱱ ᱫᱚ ᱦᱟᱸᱜ, ᱴᱟᱣᱟᱨ ᱞᱟᱹᱜᱤᱫ ᱦᱚᱸᱵᱚᱱ ᱫᱟᱹᱲ ᱵᱟᱲᱟᱭ ᱛᱟᱦᱮᱱᱟ ᱡᱮ ᱢᱤᱫ ᱥᱟᱭᱤᱰ ᱨᱮᱵᱚᱱ ᱪᱟᱞᱟᱣᱱᱟ ᱢᱳᱵᱟᱭᱤᱞ ᱛᱩᱞ ᱠᱟᱛᱮᱜ ᱵᱚᱱ ᱨᱚᱯᱚᱲ ᱵᱟᱲᱟᱭ ᱛᱟᱦᱮᱱᱟ᱾ ᱟᱨ ᱱᱤᱛᱟᱹᱜ ᱧᱮᱞᱚᱜ ᱠᱟᱱᱟ ᱱᱤᱛᱟᱹᱜ ᱫᱚ ᱦᱟᱸᱜ ᱢᱳᱵᱟᱭᱤᱞ ᱦᱮᱸ ᱞᱟᱹᱭᱵᱤᱱ ᱢᱟ᱾
ᱦᱳᱭ ᱞᱟᱹᱭ ᱫᱤᱱ ᱫᱚ ᱨᱤᱪᱟᱨᱡ ᱱᱤᱛᱟᱹᱜ ᱡᱮᱢᱚᱱ ᱟᱱᱞᱤᱢᱤᱴᱮᱰ ᱵᱚᱱ ᱠᱚᱨᱟᱣ ᱮᱜ ᱫᱚ ᱾ ᱩᱱᱫᱤᱱ ᱫᱚ ᱦᱳᱭᱳᱜ ᱠᱟᱱᱟ ᱚᱱᱮ ᱴᱚᱯᱟᱯ ᱠᱚ ᱵᱷᱚᱨᱟᱣ ᱛᱟᱦᱮᱸᱜᱼᱟ ᱧᱮᱞ ᱠᱟᱜ ᱠᱚᱣᱟᱹᱧ ᱾ ᱡᱮ ᱚᱱᱟ ᱴᱤᱡ ᱜᱮ ᱛᱤᱱᱟᱹᱜ ᱜᱷᱟᱹᱲᱤᱡ ᱪᱚᱢ ᱨᱚᱯᱚᱲ ᱞᱮᱱᱠᱷᱟᱱ ᱥᱮ ᱛᱤᱱᱟᱹ ᱫᱷᱟᱣ ᱪᱚᱢ ᱠᱚᱞ ᱞᱮᱠᱷᱟᱱ ᱟᱫᱚ ᱚᱱᱟ ᱫᱚ ᱟᱫᱚ ᱚᱱᱟ ᱫᱚᱥ ᱴᱟᱠᱟ ᱨᱮᱱᱟᱜ ᱴᱚᱯᱟᱯ ᱛᱟᱦᱮᱸ ᱠᱟᱱᱟ ᱟᱫᱚ ᱚᱱᱟ ᱫᱚ ᱠᱟᱹᱴᱤᱡ ᱛᱟᱦᱮᱸᱱᱟ ᱾
ᱦᱮᱸ ᱚᱱᱠᱟᱜᱮ ᱚᱱᱟ ᱫᱚ ᱢᱤᱫᱴᱮᱡ ᱚᱱᱮ ᱞᱚᱴᱟᱨᱤ ᱞᱚᱴᱟᱨᱤ ᱴᱤᱠᱤᱴ ᱞᱮᱠᱟ ᱪᱷᱳᱴᱳ ᱥᱟᱹᱦᱤᱡ ᱫᱚᱥ ᱴᱟᱠᱟ ᱨᱮᱱᱟᱜ ᱧᱟᱢᱚᱜ ᱛᱟᱦᱮᱱᱟ ᱾ ᱦᱮᱸ ᱟᱫᱚ ᱚᱱᱟ ᱦᱮᱸ ᱟᱫᱚ ᱚᱱᱟ ᱟᱫᱚ ᱚᱱᱟᱜᱮ ᱦᱟᱜ ᱩᱱ ᱥᱚᱢᱚᱭ ᱫᱚ ᱚᱱᱮ ᱫᱚᱥ ᱴᱟᱠᱟ ᱨᱮᱱᱟᱜ ᱴᱚᱯᱟᱯ ᱟᱥᱮ ᱚᱱᱟ ᱱᱟᱢᱵᱟᱨ ᱛᱮᱢ ᱠᱚᱞ ᱞᱮᱠᱷᱟᱱ ᱜᱮ ᱢᱳᱵᱟᱭᱤᱞ ᱛᱮ ᱟᱨᱚ ᱮᱴᱟᱜ ᱱᱟᱢᱵᱟᱨᱮᱢ ᱠᱚᱞ ᱫᱟᱲᱮᱭᱟᱜᱼᱟ ᱾ ᱱᱚᱝᱠᱟ ᱢᱤᱫᱴᱮᱡ ᱤ ᱞᱟᱦᱟ ᱞᱟᱦᱟ ᱫᱚ ᱥᱤᱥᱴᱮᱢ ᱛᱟᱦᱮᱸ ᱠᱟᱱᱟ, ᱛᱚ ᱱᱤᱛᱟᱹᱜ ᱫᱚ ᱚᱱᱟ ᱠᱚᱫᱚ ᱵᱚᱱ ᱟᱯᱰᱮᱴ ᱦᱮᱡ ᱠᱟᱱᱟ ᱤᱭᱩᱱᱤᱠ ᱠᱟᱱᱟ᱾
ᱦᱳᱭ ᱦᱳᱭ ᱡᱮᱢᱚᱱ ᱟᱫᱚ ᱩᱱᱫᱚ ᱦᱩᱭᱩᱜ ᱠᱟᱱᱟ ᱯᱷᱳᱱ ᱥᱟᱵ ᱦᱳᱭ, ᱟᱫᱚ ᱞᱤᱧ ᱞᱟᱹᱭᱫᱟ ᱡᱮ ᱩᱱᱫᱤᱱ ᱫᱚ ᱯᱷᱳᱱ ᱥᱟᱵ ᱫᱚ ᱟᱹᱰᱤ ᱵᱚᱛᱚᱨ ᱜᱮ ᱵᱩᱡᱷᱟᱹᱜ ᱠᱟᱱ ᱛᱟᱦᱮᱸᱜ ᱵᱟᱝᱥᱮ᱾ ᱡᱮ ᱦᱮᱸ ᱯᱷᱳᱱ ᱠᱚ ᱫᱚᱦᱚ ᱠᱟᱜ ᱡᱮ ᱯᱷᱳᱱ ᱥᱟᱵ ᱦᱩᱭᱩᱜᱼᱟ ᱥᱮ ᱯᱷᱳᱱ ᱱᱤᱭᱮ ᱡᱮ ᱨᱟᱜ ᱵᱟᱲᱟ ᱦᱩᱭᱩᱜᱼᱟ ᱡᱮ ᱯᱷᱳᱱᱤᱧ ᱥᱟᱵᱟ ᱚᱱᱟ ᱫᱚ ᱵᱟᱝ᱾ ᱟᱵᱚ ᱫᱚ ᱦᱩᱭᱩᱜ ᱠᱟᱱᱟ ᱥᱤᱥᱠᱩᱞ ᱟᱨ ᱪᱟᱞᱟᱜ ᱞᱟᱦᱟ ᱦᱚᱸ ᱟᱞᱮ ᱫᱚ ᱫᱚᱢᱮ ᱫᱩᱥᱴᱚᱢᱤ ᱛᱟᱦᱮᱸ ᱠᱟᱱᱟ, ᱡᱮ ᱤᱥᱠᱩᱞ ᱪᱟᱞᱟᱜ ᱞᱟᱦᱟ ᱦᱚᱸ ᱫᱚᱢᱮ ᱥᱮᱛᱟᱜ ᱵᱮᱞᱟ ᱦᱚᱸ ᱠᱟᱹᱡ ᱪᱩᱞᱩᱝ ᱯᱟᱲᱦᱟᱣ ᱵᱟᱲᱟ ᱦᱩᱭ ᱜᱚᱫ ᱱᱟ ᱢᱤᱫ ᱜᱷᱟᱹᱲᱤᱡ᱾ ᱚᱱᱟ ᱚᱲᱟᱜ ᱦᱚᱲ ᱴᱷᱮᱱ ᱮᱜᱮᱨ ᱵᱟᱝ ᱡᱚᱢ ᱞᱮᱠᱟ, ᱟᱫᱚ ᱚᱱᱟᱛᱮ
ᱦᱮᱸ᱾
ᱮᱱᱮᱡ ᱡᱚᱝ ᱪᱷᱩᱴᱟᱹᱣ ᱱᱟᱞᱮ, ᱵᱟ ᱥᱟᱠᱟᱢ ᱵᱟᱹᱦᱩ ᱡᱟᱶᱟᱭ ᱮᱱᱮᱡ ᱡᱚᱝ᱾ ᱛᱟᱨᱯᱚᱨ ᱟᱨᱚ ᱜᱩᱴᱤ ᱜᱩᱴᱤ ᱮᱱᱮᱡ ᱡᱚᱝ, ᱟᱨᱚ ᱱᱚᱛᱮ ᱦᱚᱲ ᱦᱚᱲ ᱡᱮᱢᱚᱱ ᱞᱮ ᱦᱳᱭ ᱦᱚᱲ ᱦᱚᱲ ᱵᱚᱱ ᱮᱱᱮᱡ ᱡᱚᱝ-ᱟ ᱟᱫᱚ ᱦᱚᱲ ᱦᱚᱲ ᱜᱮ ᱟᱨ ᱫᱟᱠᱟ ᱩᱛᱩ ᱫᱚᱢᱮᱢ ᱤᱥᱤᱱᱫᱟ ᱾ ᱚᱱᱟ ᱠᱷᱟᱯᱨᱟᱜ ᱠᱚᱨᱮ ᱟᱨ ᱦᱚᱲᱟᱜ ᱵᱟᱲᱜᱮ ᱠᱚᱨᱮ ᱛᱚᱠᱷᱚᱱ ᱚᱱᱟ ᱴᱩᱠᱩᱡ ᱪᱮᱞᱟᱝ ᱠᱚ ᱚᱱᱟ ᱨᱟᱹᱯᱩᱫ ᱠᱚᱜ ᱛᱟᱠᱚᱣᱟ ᱟᱫᱚ ᱦᱟᱱᱟᱠᱚᱢ ᱦᱟᱞᱟᱝ ᱟᱹᱜᱩᱭᱮᱜ ᱛᱮᱢ ᱤᱥᱤᱱ ᱫᱟ ᱦᱟᱸᱜ ᱵᱟᱹᱞᱤ ᱫᱚ ᱦᱟᱸᱜ ᱮᱢ ᱫᱟᱠᱟᱭᱮᱜᱼᱟ ᱦᱟᱱᱟ ᱱᱚᱣᱟ ᱵᱟᱲ ᱜᱮ ᱠᱚᱨᱮ ᱪᱮᱫ ᱡᱚ ᱠᱚᱪᱚ ᱧᱟᱢᱚᱜᱼᱟ ᱦᱟᱸᱱᱟ ᱠᱚ ᱟᱹᱜᱩ ᱠᱟᱛᱮᱢ ᱤᱥᱤᱱᱫᱟ ᱾ ᱚᱱᱠᱟ ᱢᱤᱫᱴᱮᱱ ᱛᱟᱦᱮᱸ ᱠᱟᱱᱟ ᱟᱨ ᱚᱱᱠᱟ
ᱛᱚᱠᱚ ᱛᱟᱦᱮᱸᱱ ᱠᱷᱟᱡ ᱚᱱᱟ ᱜᱮᱵᱚᱱ ᱦᱟᱹᱛᱤ ᱜᱷᱚᱲᱟ ᱥᱟᱫᱚᱢ ᱵᱚᱱ ᱵᱮᱱᱟᱣ ᱠᱚᱣᱟ ᱚᱱᱟ ᱠᱚ᱾
ᱦᱳᱭ ᱦᱳᱭ ᱟᱨ ᱚᱱᱟ ᱰᱚᱰᱚ ᱥᱮ ᱡᱷᱤᱸᱜᱟᱹ ᱡᱚ ᱠᱚ᱾
ᱦᱮᱸ᱾
ᱚᱱᱟ ᱠᱚ ᱜᱚᱫ ᱟᱹᱜᱩ ᱠᱟᱛᱮ ᱛᱟᱨᱯᱚᱨᱮ ᱟᱫᱚ ᱚᱱᱠᱟᱜᱮ ᱟᱨᱦᱚᱸ ᱟᱴᱴᱟ ᱵᱟᱡᱟᱣ ᱠᱟᱱ ᱥᱮ ᱟᱫᱚ ᱞᱮ ᱟᱠᱚ ᱦᱮᱸ ᱤᱥᱠᱩᱞ ᱴᱟᱭᱤᱢ ᱦᱩᱭᱩᱜ ᱠᱟᱱᱟ ᱛᱟᱦᱚᱞᱮ ᱟᱨᱚ ᱛᱩᱯᱩᱱ ᱞᱮ ᱪᱟᱞᱟᱣ ᱠᱚᱜ ᱛᱟᱦᱮᱸᱱᱟ ᱩᱱᱫᱚ᱾ ᱟᱨᱚ ᱛᱩᱯᱩᱱ ᱨᱮᱦᱚᱸ ᱦᱟᱸ ᱚᱱᱟ ᱜᱟᱹᱰᱤᱭᱟᱹ ᱛᱩᱯᱩᱱ ᱞᱮ ᱪᱟᱞᱟᱣ ᱠᱚᱜ ᱛᱟᱦᱮᱸ ᱫᱚ ᱯᱟᱭᱨᱟ ᱫᱚ ᱵᱟᱝ ᱵᱟ ᱵᱟᱰᱟᱭ ᱦᱩᱭᱩᱜ ᱨᱮᱦᱚᱸ ᱮᱱᱛᱮ ᱨᱮᱦᱚᱸ ᱞᱮ ᱪᱟᱞᱟᱣ ᱠᱚᱜ ᱛᱟᱦᱮᱸ ᱫᱚᱱ ᱢᱟᱨᱟᱝ ᱢᱟᱨᱟᱝ ᱫᱟᱫᱟ ᱠᱚ ᱫᱤᱫᱤ ᱛᱟᱠᱚ ᱥᱟᱞᱟᱜ ᱞᱮ ᱪᱟᱞᱟᱣ ᱠᱚᱜ
ᱦᱮᱸ ᱟᱨ ᱩᱱ
ᱚᱸᱰᱮ ᱪᱮᱫ ᱚᱱᱟ ᱠᱟᱰᱮᱡ ᱠᱚ ᱪᱟ ᱯᱟ ᱠᱚ ᱚᱱᱟ ᱠᱟᱰᱮᱡ ᱛᱚᱯᱟ ᱫᱟᱜ ᱨᱮᱜᱮ ᱪᱟᱯᱮᱜᱼᱟ ᱚᱱᱟ ᱚᱠᱚᱭ ᱥᱟᱵᱟᱭ ᱚᱱᱟ ᱩᱛᱩᱭᱟᱠᱚ ᱚᱱᱟ ᱦᱚᱸ ᱠᱷᱮᱞ ᱚᱸᱰᱮ ᱦᱚᱸ ᱠᱷᱮᱞ ᱫᱚ ᱢᱮᱫ ᱠᱚᱞᱮ ᱟᱨᱟᱜ ᱟᱹᱜᱩ ᱠᱟᱜ ᱛᱟᱦᱮᱸᱱᱟ ᱚᱲᱟᱜ ᱨᱮ ᱦᱮᱡ ᱠᱟᱛᱮᱜ ᱡᱚᱢ ᱟᱵᱟᱨ ᱟᱨᱚ ᱤᱥᱠᱩᱞ ᱪᱟᱞᱟᱜ ᱥᱠᱩᱞ ᱨᱮ ᱢᱟᱥᱴᱟᱨ ᱛᱤᱱ ᱵᱷᱳᱨ ᱵᱟᱭ ᱦᱤᱡᱩᱜ ᱠᱟᱱᱟ ᱩᱱᱫᱚ ᱟᱨᱦᱚᱸ ᱠᱷᱮᱞ᱾
ᱚᱱᱠᱟᱜᱮ ᱫᱤᱥᱟᱹ ᱞᱮᱠᱷᱟᱱ ᱦᱩᱰᱤᱧᱟᱜ ᱠᱟᱛᱷᱟ ᱥᱮ ᱦᱩᱰᱤᱧ ᱵᱮᱞᱟ ᱨᱮᱱᱟᱜ ᱫᱤᱥᱟᱹ ᱞᱮᱠᱷᱟᱱ ᱫᱚ ᱦᱟᱸᱜ ᱟᱹᱰᱤ ᱢᱟᱱᱮ ᱠᱚᱢᱚᱜ ᱠᱮᱠᱟᱜᱮ ᱵᱩᱡᱷᱟᱹᱜᱼᱟ ᱱᱤᱛᱚᱜ ᱫᱚ ᱟᱫᱚ ᱱᱚᱸᱜᱼᱚᱭ ᱡᱮᱢᱚᱱ ᱟᱵᱮᱱ ᱵᱮᱱ ᱢᱮᱱ ᱠᱮᱫ ᱞᱮ ᱠᱟ ᱜᱮ ᱟᱹᱞᱤᱧᱟᱜ ᱦᱩᱰᱤᱧ ᱵᱮᱞᱟ ᱦᱚᱸ ᱱᱚᱝᱠᱟ ᱜᱮ ᱯᱟᱨᱚᱢ ᱠᱟᱱᱟ ᱟᱫᱚ ᱦᱟᱸᱜ ᱟᱹᱞᱤᱧ ᱫᱚ ᱦᱟᱸᱜ ᱱᱚᱝ ᱠᱟ ᱡᱮ ᱵᱟᱭᱨᱮ ᱥᱮᱫ ᱫᱟᱬᱟᱱ ᱥᱮ ᱚᱱᱠᱟ ᱦᱟᱸᱜ ᱪᱟᱞᱟᱣ ᱦᱩᱰᱤᱧ ᱨᱮᱫᱚ ᱵᱟᱹᱞᱤᱧ ᱧᱟᱢ ᱠᱟᱫᱟ ᱱᱚᱝ ᱱᱚᱝᱠᱟ ᱜᱮ ᱡᱚᱠᱷᱚᱱ ᱚᱱᱠᱟ ᱯᱷᱟᱭᱤᱵᱽ ᱥᱤᱠᱥ ᱚᱞᱚᱜ ᱯᱟᱲᱦᱟᱣ ᱦᱳᱥᱴᱮᱞ ᱡᱤᱭᱚᱱ ᱠᱷᱟᱸᱰᱟᱣ ᱦᱩᱭᱱᱟ, ᱩᱱ ᱠᱷᱚᱱᱜᱮ ᱱᱚᱝᱠᱟ ᱵᱟᱭᱨᱮ ᱵᱟᱡᱟᱨ ᱛᱟᱦᱮᱸ ᱫᱚ ᱵᱟᱠᱷᱟᱱ ᱤᱱᱟᱹ ᱢᱟᱲᱟᱝ ᱫᱚ ᱟᱛᱳ ᱚᱲᱟᱜ ᱨᱮᱜᱮ ᱠᱩᱞᱦᱤ ᱫᱷᱩᱲᱤ ᱞᱚᱥᱚᱫ ᱫᱟᱜ ᱤᱱᱟᱹ ᱠᱚᱨᱮ ᱜᱮ, ᱟᱫᱚ ᱩᱱᱫᱚ ᱱᱚᱝᱠᱟ ᱜᱮ ᱦᱩᱰᱤᱧ ᱨᱮᱦᱚᱸ ᱡᱮ ᱱᱚᱜ ᱚᱭ ᱵᱮᱱ ᱞᱟᱹᱭ ᱠᱮᱫᱟ ᱡᱮ ᱥᱚᱵ ᱥᱚᱢᱚᱭ ᱠᱷᱮᱞ ᱟᱠᱟ ᱜᱮ ᱟᱫᱚ ᱦᱟᱸᱜ ᱟᱹᱞᱤᱧ ᱫᱚ ᱵᱮᱥᱤ ᱫᱚ ᱚᱱᱟ ᱵᱳᱛᱳᱞ ᱛᱷᱤᱭᱟᱹ ᱥᱮ ᱚᱱᱟ ᱠᱟᱵᱟᱰᱤ ᱠᱚ ᱠᱤᱛ ᱠᱤᱛ ᱛᱟᱯᱚᱨ ᱚᱱᱮ ᱞᱚᱠᱟ ᱜᱷᱩᱴᱤ ᱚᱱᱟ ᱠᱚ ᱦᱚᱸ ᱫᱚᱢᱮ ᱞᱤᱝ
ᱛᱮ ᱩᱱᱠᱩ ᱦᱳᱭ ᱟᱨ ᱩᱝ ᱠᱩ ᱩᱱᱠᱩ ᱯᱤᱱ ᱯᱤᱱᱴᱩ ᱠᱚ ᱡᱟᱦᱟᱸ ᱫᱚ ᱩᱱᱠᱩ ᱤᱭᱟᱹ ᱨᱮᱱ ᱟ ᱦᱳᱭ᱾
ᱦᱮᱸ ᱦᱮᱸ ᱚᱱᱮ ᱡᱟᱦᱟᱸ ᱟᱵᱚ ᱴᱟᱞᱤ ᱠᱷᱟᱯᱨᱟᱜ ᱠᱮᱪᱟᱜ ᱠᱚ ᱛᱮ ᱦᱟᱸᱜ ᱚᱱᱟ ᱪᱟᱹᱠᱛᱤ ᱪᱟᱠᱟ ᱞᱮᱠᱟ ᱵᱚᱱ ᱵᱮᱱᱟᱣ ᱠᱟᱜᱼᱟ, ᱦᱮᱸ ᱟᱫᱚ ᱟᱹᱞᱤᱧ ᱫᱚ ᱦᱟᱸᱜ ᱚᱱᱠᱟ ᱡᱟᱹᱥ ᱛᱤ ᱫᱚ ᱦᱟᱸᱜ ᱤᱥᱠᱩᱞ ᱠᱚᱦᱚ ᱫᱚ ᱩᱱᱫᱚ ᱯᱨᱟᱭᱢᱟᱨᱤ ᱤᱥᱠᱩᱞ ᱡᱟᱦᱟᱸ ᱵᱚᱱ ᱢᱮᱛᱟᱜ ᱠᱟᱱᱟ ᱡᱮ ᱯᱷᱟᱭᱤᱵ ᱯᱷᱟᱭᱤᱵ ᱵᱟᱝ ᱚᱱᱟ ᱥᱤᱥᱩ ᱠᱷᱚᱱᱟᱜ ᱚᱳᱣᱟᱱ ᱴᱩ ᱛᱷᱨᱤ ᱵᱚᱱ ᱡᱟᱦᱟᱸ ᱵᱚᱱ ᱯᱟᱲᱦᱟᱜᱼᱟ, ᱩᱱ ᱚᱠᱛᱚ ᱫᱚ ᱦᱟᱸᱜ ᱱᱚᱣᱟ ᱤᱥᱠᱩᱞ ᱪᱟᱞᱟᱣ ᱱᱟ ᱛᱩᱯᱩ ᱵᱟᱲᱟ ᱠᱟᱛᱮ ᱥᱟᱹᱛ ᱠᱟᱛᱮᱫ ᱟᱭᱳ ᱵᱟᱵᱟ ᱛᱟᱹᱠᱤᱱ ᱡᱚᱢ ᱵᱟᱲᱟ ᱠᱟᱛᱮᱫ ᱠᱤᱱ ᱠᱳᱞ ᱜᱚᱫ ᱠᱟᱞᱮ ᱛᱟᱦᱮᱸᱜ᱾ ᱟᱫᱚ ᱩᱱᱥᱩᱢᱚᱭ ᱫᱚ ᱤᱥᱠᱩᱞ ᱠᱷᱚᱱ ᱦᱚᱸ ᱟᱫᱚ ᱢᱟᱥᱴᱟᱨ ᱢᱚᱥᱟᱭ ᱴᱷᱮᱱ ᱦᱚᱸ ᱠᱤᱪᱷᱩ ᱵᱷᱟᱱᱟ ᱦᱚᱸᱞᱮ ᱵᱮᱱᱟᱣ ᱛᱟᱦᱮᱸᱱᱟ ᱵᱟᱝ ᱞᱟᱡ ᱦᱟᱹᱥᱩ ᱠᱟᱱᱟ ᱥᱮ ᱱᱚᱛᱮ ᱜᱟᱹᱰᱭᱟᱹ ᱥᱮᱫ ᱫᱟᱜ ᱥᱮᱱ ᱥᱮ ᱱᱚᱝᱠᱟ ᱞᱮ ᱥᱮᱱ ᱦᱤᱡᱩᱜᱼᱟ ᱾ ᱟᱫᱚ ᱚᱱᱟ ᱢᱮᱱ ᱠᱟᱛᱮᱫ ᱨᱮᱦᱚᱸ ᱟᱫᱚ ᱦᱟᱱᱛᱮ ᱠᱷᱮᱞ ᱞᱮ ᱪᱟᱞᱟᱜ ᱛᱮ ᱟᱫᱚ ᱦᱟᱱᱛᱮ ᱨᱮ ᱜᱩᱴᱤ ᱞᱮ ᱠᱷᱮᱞ ᱛᱟᱦᱮᱸᱱᱟ᱾ ᱟᱫᱚ ᱢᱤᱫᱴᱮᱡ ᱢᱟᱥᱴᱟᱨ ᱢᱚᱥᱟᱭ ᱛᱟᱦᱮᱸᱱ ᱛᱟᱦᱮᱸᱱᱟ ᱟᱫᱚ ᱩᱱᱤ ᱫᱚᱭ ᱵᱟᱲᱟᱭᱟ ᱡᱮ ᱱᱩᱠᱩ ᱫᱚ ᱦᱟᱸᱜ ᱠᱚ ᱵᱚᱫᱢᱟᱥᱮᱭᱟ ᱛᱟᱦᱚᱞᱮ ᱩᱱᱤ ᱫᱚ ᱯᱟᱸᱡᱟ ᱠᱟᱞᱮ ᱛᱟᱦᱮᱸᱱᱟ ᱾ ᱟᱫᱚ ᱦᱚᱸᱜ-ᱚᱱᱟ ᱜᱮ ᱢᱤᱫᱴᱮᱡ ᱫᱳᱥ ᱛᱟᱦᱮᱸᱱ ᱟᱞᱮ ᱛᱟᱦᱮᱸᱫ ᱡᱮ ᱵᱟᱝ ᱥᱚᱵ ᱥᱚᱢᱚᱭ ᱯᱚᱠᱮᱴ ᱨᱮ ᱜᱷᱩᱴᱤ ᱫᱚᱠᱚ ᱛᱟᱦᱮᱸᱱ ᱠᱟᱱᱟ ᱟᱨ ᱤᱥᱠ ᱠᱩᱞ ᱪᱷᱩᱴᱤᱭᱱᱟ ᱥᱮ ᱵᱟᱝ ᱚᱲᱟᱜ ᱥᱮᱫ ᱴᱮᱱ ᱨᱮᱱᱟᱜ ᱵᱮᱜᱽ ᱠᱚ ᱫᱚᱦᱚ ᱠᱟᱛᱮᱫ ᱵᱟᱨᱥᱤ ᱰᱟᱝ ᱥᱟᱵ ᱟᱨ ᱜᱟᱹᱰᱭᱟᱹ ᱯᱩᱠᱷᱨᱤ ᱚᱲᱟᱜ ᱛᱟᱭᱱᱚᱢ ᱠᱩᱰᱟᱹᱢ ᱥᱮᱫ ᱨᱮᱜᱮ ᱢᱮᱱᱟᱜᱼᱟ ᱟᱫᱚ ᱩᱱᱫᱚ ᱚᱸᱰᱮ ᱜᱮ ᱮᱠᱟᱞ ᱫᱩᱲᱩᱵ ᱩᱛᱟᱹᱨᱚᱜᱼᱟ ᱾ ᱟᱨ ᱚᱸᱰᱮ ᱦᱚᱸ ᱪᱤᱠᱟᱹᱭᱮᱱᱟ ᱦᱮᱸ ᱩᱱᱫᱚ ᱡᱚᱢ ᱫᱚ ᱵᱟᱝ ᱩᱭᱦᱟᱹᱨᱚᱜᱼᱟ ᱩᱱᱫᱚ ᱥᱩᱫᱩ ᱠᱟᱹᱢᱤ ᱩᱭᱦᱟᱹᱨᱚᱜᱼᱟ ᱾ ᱟᱫᱚ ᱩᱱᱫᱚ ᱦᱩᱰᱤᱧ ᱵᱮᱞᱟ ᱨᱮᱫᱚ ᱟᱵᱚ ᱫᱚᱵᱚᱱ ᱢᱮᱱᱟ ᱠᱟᱹᱢᱤ ᱢᱮᱱ ᱛᱮᱫᱚ ᱦᱟᱸᱜ ᱟᱵᱚ ᱡᱟᱦᱟᱸ ᱠᱟᱹᱢᱤ ᱨᱮᱜᱮ ᱨᱟᱹᱥᱠᱟᱹ ᱵᱚᱱ ᱧᱟᱢᱟ ᱟᱵᱚᱣᱟᱜ ᱫᱚ ᱚᱱᱟᱜᱮ ᱠᱟᱹᱢᱤ ᱫᱚ ᱛᱟᱦᱮᱸᱱ ᱛᱟᱦᱮᱸᱱᱟ ᱾ ᱟᱫᱚ ᱱᱤᱛᱚᱜ ᱫᱚ ᱵᱚᱭᱮᱥ ᱥᱟᱛ ᱛᱮ ᱱᱤᱛᱚᱜ ᱫᱚ ᱦᱟᱸᱜ ᱫᱟᱭᱤᱛᱛᱚ ᱱᱤᱛᱚᱜ ᱫᱚ ᱢᱟ ᱵᱟᱵᱟ ᱛᱟᱠᱚ ᱧᱮᱞ ᱨᱮᱱᱟᱜ ᱫᱟᱭᱤᱛᱛᱚ ᱦᱚᱸᱜ ᱟᱵᱚ ᱪᱮᱛᱟᱱ ᱨᱮᱜᱮ ᱦᱤᱡᱩᱜᱼᱟ ᱟᱫᱚ ᱠᱚᱥ ᱴᱚ ᱵᱩᱡᱷᱟᱹᱜ ᱜᱮᱭᱟ ᱡᱮ ᱮᱸ ᱦᱩᱰᱤᱧ ᱵᱮᱞᱟᱨᱮ ᱚᱠᱟᱞᱮᱠᱟ ᱟᱭᱳᱼ ᱵᱟᱵᱟ ᱴᱷᱮᱱ ᱫᱩᱞᱟᱹᱲ ᱧᱟᱢ ᱟᱠᱟᱱᱟ ᱾ ᱛᱚ ᱱᱤᱛᱚᱜ ᱦᱚᱸ ᱟᱵᱚ ᱢᱮᱱᱫᱚ ᱱᱤᱭᱟᱹᱜᱤᱧ ᱞᱟᱹᱭᱟ ᱡᱮ ᱱᱤᱛᱚᱜ ᱫᱚ ᱢᱟ ᱵᱟᱵᱟ ᱛᱟᱠᱚ ᱟᱵᱚ ᱦᱩᱰᱤᱧ ᱵᱮᱞᱟ ᱚᱠᱟ ᱞᱮᱠᱟ ᱠᱚ ᱫᱩᱞᱟᱹᱲ ᱪᱚᱜ ᱪᱮᱨᱮᱡ ᱞᱮᱜ ᱵᱚᱱ ᱱᱤᱛᱚᱜ ᱟᱠᱚ ᱩᱱᱠᱩ ᱚᱱᱠᱟ ᱵᱷᱟᱵᱮ ᱵᱚᱱ ᱪᱚᱜ ᱪᱮᱨᱮᱡ ᱠᱚᱣᱟ ᱾
ᱟᱹᱰᱤ ᱥᱟᱹᱨᱤ ᱠᱟᱛᱷᱟ ᱜᱮᱢ ᱞᱟᱹᱭ ᱠᱟᱜᱼᱟ ᱡᱮᱢᱚᱱ ᱱᱤᱛᱚᱜ ᱫᱚ ᱧᱮᱞᱚᱜ ᱠᱟᱱᱟ ᱵᱟᱹᱲᱛᱤ ᱠᱟᱭᱛᱮ ᱡᱟᱦᱟᱸᱭ ᱠᱚ ᱵᱟᱯᱞᱟᱜ ᱠᱟᱱᱟ ᱠᱚ᱾ ᱟᱫᱚ ᱵᱟᱯᱞᱟ ᱯᱚᱨᱮ ᱫᱚ ᱦᱩᱭᱩᱜ ᱠᱟᱱᱟ ᱪᱮᱫ ᱠᱚᱪᱚᱝ ᱚᱲᱟᱜ ᱨᱮᱱᱟᱜ ᱵᱟᱝ ᱪᱚ ᱟᱸ ᱜᱚᱜᱚ ᱛᱟᱹᱠᱤᱱ ᱵᱟᱪᱚ ᱵᱟᱵᱟ ᱛᱟᱹᱠᱤᱱ ᱜᱮ ᱵᱟᱠᱤᱱ ᱠᱩᱥᱤᱜ ᱵᱟᱝ ᱪᱚ ᱵᱟᱹᱦᱩ ᱜᱮ ᱵᱟᱭ ᱠᱩᱥᱤᱜ ᱵᱟᱠᱚ ᱜᱟᱯᱟᱱ ᱟᱠᱚ ᱟᱫᱚ ᱚᱱᱠᱟ ᱛᱮ ᱟᱫᱚ ᱱᱟᱦᱟᱸᱜ ᱟᱫᱚ ᱡᱟᱦᱟᱸᱭ ᱵᱟᱯᱞᱟ ᱟᱠᱟᱱᱟ ᱩᱱᱤᱭᱟᱜ ᱞᱟᱹᱭ ᱛᱮᱫᱚ ᱵᱟᱹᱦᱩᱭ ᱟᱹᱜᱩ ᱟᱠᱟᱫᱮᱭᱟ ᱠᱟᱹᱴᱤᱡ ᱵᱟᱹᱦᱩ ᱟᱜ ᱠᱟᱛᱷᱟ ᱫᱚ ᱱᱟᱸᱦᱟᱜ ᱮ ᱟᱸᱡᱚᱢ ᱛᱟᱭᱟᱭ᱾ ᱟᱫᱚ ᱚᱱᱠᱟ ᱛᱮ ᱟᱫᱚ ᱪᱮᱫ ᱠᱚ ᱠᱚᱪᱚ ᱦᱟᱸᱜ ᱱᱮᱭᱟᱣ ᱠᱷᱟᱹᱯᱟᱹᱨᱤ ᱦᱩᱭᱩᱜ ᱜᱮᱭᱟ ᱟᱫᱚ ᱚᱱᱠᱟ ᱛᱮᱠᱚ ᱵᱷᱮᱜᱟᱨ ᱠᱟᱠᱚ ᱠᱟᱱᱟ ᱥᱮ ᱵᱷᱮᱜᱟᱨ ᱨᱮ
ᱦᱮᱸ ᱥᱚᱝᱥᱟᱨ ᱨᱮ ᱱᱚᱝᱠᱟ
ᱟᱨ ᱩᱱᱠᱤᱱ ᱦᱳᱭ ᱦᱳᱭ ᱟᱫᱚ ᱤᱧᱫᱚ ᱚᱱᱠᱟ ᱫᱩᱧ ᱢᱮᱱᱟ ᱡᱮ ᱪᱮᱫ ᱠᱷᱟᱹᱛᱤᱨ ᱚᱱᱟ ᱫᱚ
ᱦᱩᱸ ᱟᱫᱚ ᱱᱚᱣᱟ ᱠᱚᱫᱚ ᱦᱟᱸᱜ ᱡᱟᱹᱥᱛᱤ ᱫᱚ ᱧᱮᱞᱚᱜ ᱠᱟᱱᱟ ᱡᱟᱦᱟᱸ ᱵᱟᱨ ᱵᱚᱭᱦᱟ ᱛᱟᱞᱟ ᱨᱮᱜᱮ
ᱦᱳᱭ ᱦᱳᱭ᱾
ᱱᱚᱣᱟ ᱠᱚᱫᱚ ᱵᱟᱨ ᱵᱚᱭᱦᱟ ᱛᱟᱞᱟ ᱨᱮᱜᱮ ᱧᱮᱞᱚᱜ ᱠᱟᱱᱟ ᱡᱚᱠᱷᱚᱱ ᱦᱟᱸᱜ ᱡᱚᱠᱷᱚᱱ ᱜᱮ ᱚᱲᱟᱜ ᱨᱮ ᱱᱟᱣᱟ ᱵᱟᱹᱦᱩ ᱠᱚ ᱵᱚᱞᱚᱱ ᱠᱟᱱᱟ ᱥᱮ ᱱᱟᱣᱟ ᱢᱤᱫ ᱢᱤᱫᱴᱟᱝ ᱠᱩᱲᱤ ᱜᱤᱫᱽᱨᱟᱹ ᱨᱩᱯ ᱛᱮ ᱦᱤᱡᱩᱜ ᱠᱟᱱᱟᱭ ᱟᱫᱚ ᱩᱱᱜᱮ ᱦᱟᱸᱜ ᱱᱚᱣᱟ ᱠᱚ ᱡᱤᱱᱤᱥ ᱫᱚ ᱮᱦᱚᱵ ᱨᱟᱠᱟᱵᱚᱜᱼᱟ ᱢᱮᱱᱠᱷᱟᱱ ᱱᱤᱭᱟᱹ ᱫᱚᱵᱚᱱ ᱦᱤᱲᱤᱧ ᱠᱟᱠᱚᱣᱟ ᱡᱮ ᱟᱭᱳ ᱵᱟᱵᱟ ᱫᱚ ᱢᱮᱱᱠᱷᱟᱱ ᱚᱱᱟ ᱠᱚᱫᱚ ᱮᱠᱟᱞ ᱩᱪᱤᱛ ᱫᱚ ᱵᱟᱝ ᱠᱟᱱ ᱛᱟᱵᱚᱱᱟ ᱡᱮ ᱩᱱᱠᱤᱱ ᱦᱚᱸ ᱱᱤᱛᱚᱜ ᱱᱚᱸᱰᱮ ᱢᱮᱱᱟᱜ ᱠᱤᱱᱟ ᱢᱮᱱᱛᱮ ᱟᱭᱳ ᱵᱟᱵᱟ ᱵᱟᱝ ᱠᱟᱱᱟ ᱠᱤᱱ ᱚᱱᱠᱟᱱ ᱠᱟᱛᱷᱟ ᱫᱚ ᱵᱟᱝ ᱠᱟᱱᱟ᱾ ᱠᱟᱨᱚᱱ ᱪᱟᱪᱳ ᱦᱟᱨᱟ ᱨᱮ ᱩᱱᱠᱤᱱᱟᱜ ᱟᱹᱰᱤ ᱢᱟᱨᱟᱝ ᱮᱱᱮᱢ ᱦᱚᱸ ᱢᱮᱱᱟᱜ ᱛᱟᱹᱠᱤᱱᱟ᱾
ᱮᱠᱫᱚᱢ ᱮᱠᱫᱚᱢ ᱡᱮ ᱟᱫᱚ
ᱦᱮᱸ
ᱚᱱᱟ ᱫᱚ ᱢᱟᱱᱮ ᱚᱱᱟ ᱡᱮᱱᱟᱨᱮᱥᱚᱱ ᱜᱮ ᱵᱟᱝ ᱱᱤᱛᱳᱜ ᱫᱚ ᱫᱚᱢᱮ ᱡᱷᱚᱛᱚ ᱠᱚ ᱦᱤᱲᱤᱧ ᱪᱟᱵᱟᱭ ᱮᱫᱟ ᱢᱟᱱᱮ ᱟᱭᱳ ᱵᱟᱵᱟ ᱪᱤᱞᱤ ᱜᱮ ᱵᱟᱝ ᱧᱮᱞ ᱥᱟᱱᱟᱭᱮᱫ ᱠᱚᱣᱟ᱾ ᱚᱱᱠᱟ ᱢᱤᱫᱴᱟᱝ ᱦᱩᱭᱩᱜ ᱠᱟᱱᱟ ᱥᱮ ᱟᱫᱚ ᱚᱱᱟ ᱠᱟᱛᱷᱟ ᱞᱟᱝ ᱜᱚᱞᱯᱚ ᱠᱮᱫ ᱠᱷᱟᱱ ᱟᱫᱚᱧ ᱫᱤᱥᱟᱹ ᱠᱮᱫᱟ᱾ ᱛᱟᱦᱚᱞᱮ ᱤᱭᱟᱹ ᱟᱢ ᱫᱚ ᱱᱚᱸᱜᱼᱚᱭ ᱠᱚᱲᱟ ᱜᱤᱫᱽᱨᱟᱹ ᱠᱟᱱ ᱜᱮᱭᱟᱢ ᱛᱟᱦᱚᱞᱮ ᱟᱯᱮ ᱫᱚ ᱛᱤᱱᱟᱹᱜ ᱵᱚᱭᱦᱟᱜ ᱜᱮᱭᱟᱜ ᱯᱮ?
ᱦᱮᱸ ᱟᱞᱮ ᱫᱚ ᱦᱟᱸᱜ ᱱᱚᱝᱠᱟ ᱵᱚᱭᱦᱟ ᱫᱚ ᱦᱟᱸᱜ ᱱᱤᱛᱚᱜ ᱫᱚ ᱵᱟᱨ ᱦᱚᱲᱚᱜ ᱜᱮᱭᱟᱞᱤᱧ ᱵᱤᱥᱤ ᱫᱚ ᱵᱟᱝ᱾ ᱟᱫᱚ ᱢᱟᱲᱟᱝ ᱡᱟᱦᱟᱸ ᱦᱟᱲᱟᱢ ᱠᱚ ᱵᱤᱫᱟᱹᱞ ᱥᱮ ᱫᱟᱹᱫᱩ ᱛᱟᱠᱚ ᱵᱤᱫᱟᱹᱞ ᱫᱚ ᱦᱟᱸᱜᱼᱼ ᱟᱸᱡᱚᱢ ᱠᱟᱱᱟ ᱡᱮ ᱵᱟᱝ ᱥᱮᱫᱟᱭ ᱫᱚ ᱥᱟᱸᱜᱮ ᱥᱟᱸᱜᱮ ᱜᱮ ᱵᱚᱭᱦᱟ ᱠᱚ ᱛᱟᱦᱮᱸᱱ ᱛᱟᱦᱮᱸᱫ᱾
ᱦᱳᱭ
ᱦᱮᱸ ᱟᱫᱚ ᱱᱤᱛᱚᱜ ᱞᱮᱠᱟ ᱫᱚ ᱦᱟᱸᱜ ᱚᱲᱟᱜ ᱨᱮᱫᱚ ᱚᱱᱠᱟ ᱜᱮᱼᱼ ᱡᱚᱛᱚ ᱠᱚᱫᱚ ᱦᱟᱸᱜ ᱵᱟᱹᱱᱩᱜ ᱞᱮᱭᱟ ᱚᱱᱠᱟᱜᱮ ᱦᱟᱹᱴᱤᱧ ᱠᱟᱱᱟ ᱵᱷᱮᱜᱟᱨ ᱠᱟᱱᱟ ᱡᱚᱛᱚ ᱜᱮ᱾
ᱚ ᱦᱚᱸ
ᱦᱩᱸ
ᱦᱳᱭ ᱦᱳᱭ ᱟᱫᱚ ᱚᱱᱟᱜᱤᱧ ᱞᱟᱹᱭᱟ ᱡᱮ ᱟᱭᱳ ᱵᱟᱵᱟ ᱠᱚᱫᱚ ᱰᱷᱤᱞᱟᱹᱣ ᱫᱚ ᱵᱟᱝ ᱫᱚᱨᱠᱟᱨ ᱥᱮ ᱩᱱᱠᱩ ᱫᱚ ᱟᱵᱚᱼᱼ ᱟᱵᱚ ᱨᱮᱱ ᱵᱚᱸᱜᱟ ᱥᱚᱢᱟᱱ ᱦᱚᱲ ᱵᱟᱝ ᱩᱱᱠᱩ ᱠᱷᱟᱹᱛᱤᱨ ᱜᱮ ᱦᱩᱭᱩᱜ ᱠᱟᱱᱟ ᱟᱵᱚ ᱱᱚᱣᱟᱼᱼ ᱥᱩᱥᱛᱷᱚ ᱡᱤᱵᱚᱱ ᱥᱮ ᱦᱳᱭᱳᱜ ᱠᱟᱱᱟ ᱵᱷᱟᱹᱜᱤ ᱞᱟᱭᱤᱯᱷ ᱵᱚᱱ ᱧᱟᱢ ᱠᱟᱫᱟ᱾ ᱟᱫᱚ ᱩᱱᱠᱩ ᱫᱚ ᱩᱱᱠᱩ ᱫᱚ ᱟᱵᱚ ᱫᱚ ᱦᱩᱭᱩᱜ ᱠᱟᱱᱟ ᱵᱚᱸᱜᱟᱼᱼ ᱥᱚᱢᱟᱱ ᱦᱚᱲ ᱟᱨ ᱚᱱᱟ ᱴᱷᱟᱶ ᱨᱮᱜᱮ ᱡᱮᱢᱚᱱ ᱵᱚᱱ ᱫᱚᱦᱚ ᱠᱟᱠᱚ ᱢᱟ ᱵᱟᱝ ᱥᱮ᱾
ᱦᱮᱸ ᱠᱟᱨᱚᱱ ᱟᱭᱳ ᱵᱟᱵᱟ ᱵᱟᱝ ᱠᱷᱟᱱ ᱟᱵᱚ ᱫᱚ ᱢᱮᱫ ᱢᱟᱨᱥᱟᱞ